ᱦᱮᱸ ᱡᱚᱦᱟᱨ ᱜᱤ᱾ ᱜᱚᱝᱠᱮ ᱟᱞᱮ ᱫᱚ ᱱᱤᱛᱚᱜ ᱫᱚ ᱫᱩᱲᱩᱵ ᱵᱟᱲᱟ ᱠᱟᱱᱟ ᱞᱮ᱾ ᱛᱚ ᱡᱟᱦᱟᱸᱱᱟᱜ ᱫᱚ ᱱᱤᱭᱟᱹ ᱚᱠᱛᱚ ᱨᱮ ᱫᱚ ᱠᱟᱹᱢᱤ ᱠᱚ ᱦᱚᱸ ᱟᱫᱚ ᱵᱟᱹᱱᱩᱜ ᱦᱟᱛᱟᱲᱟ᱾ ᱫᱤᱱᱢᱟᱱ ᱠᱟᱹᱢᱤ ᱵᱟᱲᱟ ᱠᱟᱛᱮᱫ ᱱᱚᱸᱜᱼᱚᱭ ᱞᱮ ᱡᱤᱨᱟᱹᱣ ᱵᱟᱲᱟᱣ ᱠᱟᱱᱟ᱾
ᱚ ᱟᱨ ᱫᱤᱭᱮ ᱚ ᱫᱤᱭᱮ ᱯᱚᱨ ᱛᱟᱦᱞᱮ ᱛᱤᱦᱤᱧᱟᱜ ᱯᱟᱨᱚ ᱢᱮᱱ ᱫᱤᱱ ᱪᱮᱫ ᱞᱮᱠᱟ ᱟᱯᱮ ᱥᱮᱱᱟᱜ ᱟᱵᱚ ᱦᱟᱣᱟ ᱠᱚ ᱫᱚ ᱪᱮᱫ ᱞᱮᱠᱟ ᱛᱟᱦᱮᱸ ᱠᱟᱱᱟ?
ᱚ᱾ ᱛᱮᱦᱮ ᱧᱟᱜ ᱫᱤᱱ ᱨᱮ ᱫᱚ ᱱᱟᱯᱟᱭ ᱫᱚ ᱱᱟᱯᱟᱭ ᱜᱮ ᱪᱟᱞᱟᱣ ᱮᱱᱟ ᱡᱟᱦᱟᱸ ᱫᱚ ᱟᱹᱰᱤ ᱜᱟᱱ ᱞᱚ ᱞᱚ ᱥᱤ ᱡᱮᱢᱚᱱ ᱚᱝᱠᱟ ᱦᱚᱸ ᱵᱟᱝ ᱵᱩᱪᱷᱟᱹᱣ ᱞᱮᱱᱟ ᱟᱨ ᱫᱟᱜ ᱡᱟᱹᱲᱤ ᱞᱮᱠᱟ ᱦᱚᱸ ᱚᱝᱠᱟ ᱢᱚᱱᱮᱜ ᱠᱟᱱ ᱛᱟᱦᱮᱸᱱᱟ ᱡᱮ ᱫᱟᱜ ᱫᱟᱲᱤ ᱫᱚ ᱦᱟᱸᱜ ᱦᱩᱭᱩᱜᱼᱟ ᱚᱝᱠᱟ ᱦᱩᱭᱩᱜ ᱤᱭᱹᱠᱟᱹᱜ ᱠᱟᱱ ᱛᱟᱦᱮᱸᱱᱟ ᱠᱤᱱᱛᱩ ᱵᱟᱝ ᱦᱩᱭ ᱞᱮᱱᱟ᱾ ᱢᱟᱱᱮ ᱨᱤᱢᱤᱞ ᱫᱚ ᱨᱤᱢᱤᱞ ᱵᱟᱲᱟ ᱞᱮᱫ ᱜᱮᱭᱟ ᱦᱟᱸ ᱥᱮᱨᱢᱟ ᱠᱚᱫᱚ ᱦᱟᱸᱜ ᱦᱩᱰᱩᱨ ᱦᱩᱰᱩᱨ ᱠᱚᱦᱚᱸ ᱦᱩᱰᱩᱨ ᱵᱟᱲᱟ ᱞᱮᱫ ᱜᱮᱭᱟᱭ ᱟᱫᱚ ᱟᱞᱮ ᱦᱟᱸᱜ ᱤᱝᱠᱟ ᱵᱟᱨᱚ ᱵᱟ ᱜᱮᱞ ᱵᱟᱨ ᱜᱟᱱ ᱦᱟᱸᱜ ᱚᱠᱛᱚ ᱨᱮ᱾ ᱟᱫᱚ ᱚᱱᱟ ᱚᱠᱛᱚ ᱨᱮ ᱦᱟᱸᱜ ᱛᱚ ᱫᱟᱜ ᱡᱟᱹᱲᱤ ᱞᱮᱠᱟ ᱚᱱᱠᱟ ᱢᱚᱱᱮ ᱦᱩᱭᱩᱜ ᱠᱟᱱ ᱛᱟᱦᱮᱱᱟ, ᱡᱮ ᱫᱟᱸᱜ ᱡᱟᱹᱲᱤᱭᱟᱭ ᱦᱟᱸᱜ ᱛᱤᱦᱤᱧ ᱫᱚ᱾ ᱛᱚ ᱦᱚᱲᱢᱚ ᱠᱚᱦᱚᱸ ᱛᱷᱚᱲᱟ ᱴᱷᱤᱠ ᱧᱚᱜ ᱵᱩᱡᱷᱟᱹᱜᱼᱟ᱾ ᱛᱚ ᱵᱟᱭ ᱫᱟᱜ ᱞᱮᱫᱟ ᱟᱨᱦᱚᱸ, ᱱᱟᱛᱮ ᱯᱮ ᱯᱩᱱ ᱴᱟᱲᱟᱝ ᱥᱮᱫ ᱱᱚᱛᱮ ᱦᱟᱸᱜ ᱛᱚ, ᱱᱟᱛᱮ ᱛᱮᱫ ᱫᱮᱞᱟ ᱱᱟᱛᱮ ᱵᱮᱞᱟᱭᱮᱱᱟᱭ᱾ ᱚᱱᱟ ᱚᱠᱛᱚ ᱨᱮᱫᱚ ᱦᱟᱸᱜ, ᱫᱟᱜ ᱡᱟᱹᱲᱤ ᱞᱮᱠᱟ ᱦᱟᱸᱜ ᱵᱩᱡᱷᱟᱹᱜ ᱠᱟᱱ ᱛᱟᱦᱮᱱᱟ᱾
ᱟᱪᱪᱷᱟ᱾
ᱮᱱᱦᱚᱸ ᱵᱟᱝ ᱦᱩᱭ ᱞᱮᱱᱟ᱾ ᱟᱫᱚ ᱛᱤᱦᱤᱧᱟᱜ ᱫᱤᱱ ᱫᱚ ᱟᱹᱞᱤᱧᱟᱜ ᱢᱮᱱ ᱦᱤᱥᱟᱹᱵ ᱛᱮᱫᱚ ᱟᱹᱰᱤ ᱱᱟᱯᱟᱭ ᱛᱮᱜᱮ ᱯᱟᱨᱚᱢ ᱮᱱᱟ᱾
ᱫᱤᱭᱮᱯᱚᱨ ᱛᱟᱦᱚᱞᱮ ᱛᱮᱦᱮᱧ ᱫᱚ ᱛᱮᱦᱮᱧ ᱫᱚ ᱜᱚᱴᱟ ᱜᱮ ᱡᱟᱹᱱᱤᱡ ᱱᱚᱝᱠᱟ ᱜᱮ ᱟᱵᱚᱦᱟᱣᱟᱭ ᱫᱚᱦᱚ ᱠᱟᱫᱚ ᱟᱞᱮᱥᱮᱫ ᱦᱚᱸ ᱱᱚᱝᱠᱟ ᱜᱮ ᱟᱵᱚᱦᱟᱣᱟ ᱛᱟᱦᱮᱸ ᱠᱟᱱᱟ, ᱢᱮᱱᱠᱷᱟᱱ ᱟᱹᱰᱤᱜᱮ ᱟᱥᱟ ᱥᱮ ᱟᱠᱟᱝᱠᱷᱟ ᱛᱟᱦᱮᱸ ᱠᱟᱱᱟ ᱡᱮ ᱛᱤᱦᱤᱧ ᱫᱚ ᱫᱟᱜ ᱜᱮᱭᱟᱭ ᱥᱮ ᱫᱟᱜ ᱞᱮᱠᱷᱟᱱ ᱟᱹᱰᱤ ᱱᱟᱯᱟᱭ ᱠᱚᱜᱼᱟ ᱢᱟᱱᱮ ᱠᱟᱨᱚᱱ ᱫᱟᱜ ᱠᱷᱟᱹᱛᱤᱨ ᱛᱮ ᱟᱹᱰᱤᱜᱟᱱ ᱮᱴᱠᱮ ᱠᱮᱴᱚᱬᱮ ᱯᱟᱨᱟᱣ ᱟᱬᱯᱟᱲᱟᱣ ᱠᱟᱱᱟ ᱠᱟᱨᱚᱱ ᱫᱚ ᱦᱩᱭᱩᱜ ᱠᱟᱱᱟ ᱦᱚᱜᱼᱚᱭ ᱡᱮ ᱛᱚᱞᱟ ᱠᱚ ᱟᱯᱷᱚᱨ ᱠᱚ ᱜᱤᱰᱤ ᱦᱩᱭ ᱠᱟᱱᱟ᱾
ᱦᱮᱸ,
ᱢᱮᱱᱠᱷᱟᱱ ᱫᱟᱜ ᱡᱟᱹᱲᱤ ᱠᱷᱟᱹᱛᱤᱨ ᱛᱮ ᱴᱷᱤᱠ ᱢᱚᱛᱚ ᱱᱚᱝᱠᱟ ᱚᱢᱚᱱ ᱥᱮ ᱪᱮᱫ ᱞᱮᱠᱟ ᱵᱟᱝ ᱚᱢᱚᱱᱚᱜ ᱠᱟᱱᱟ ᱢᱟᱱᱮ ᱚᱱᱟ ᱫᱤᱯᱤᱞ ᱞᱮᱠᱟᱱᱟᱜ ᱚᱱᱮ ᱚᱱᱠᱟ ᱚᱵᱚᱥᱛᱷᱟ ᱠᱟᱛᱮᱫ ᱢᱮᱱᱟᱜᱼᱟ᱾
ᱡᱟᱦᱟᱱᱟᱜ ᱟᱱᱟᱪ ᱠᱚᱨᱮᱱᱟᱜ ᱦᱟᱸᱜ ᱮᱸᱴᱠᱮᱴᱚᱬᱮ ᱦᱩᱭᱩᱜ ᱠᱟᱱ ᱛᱟᱦᱮᱱᱟ ᱵᱟᱝ?
ᱦᱮᱸ ᱢᱟᱱᱮ ᱟᱹᱰᱤ ᱛᱮᱫ ᱜᱮ ᱮᱨᱟᱯᱷᱚᱨ ᱦᱩᱭ ᱠᱟᱱᱟ ᱥᱮ ᱟᱫᱚ ᱟᱹᱰᱤ ᱥᱟᱱᱟᱢ ᱦᱚᱲᱜᱮ ᱟᱹᱰᱤ ᱟᱹᱰᱤ ᱜᱟᱱ ᱜᱮ ᱠᱚ ᱟᱥᱟ ᱞᱮᱱᱟ ᱢᱮᱱᱛᱮ ᱛᱤᱦᱤᱧ ᱫᱚᱭ ᱫᱟᱜᱟ ᱫᱟᱜᱟ ᱡᱮ ᱚᱱᱮ ᱫᱚᱥ ᱵᱟᱡᱮ ᱥᱮ ᱱᱚᱝᱠᱟ ᱫᱚ ᱟᱹᱰᱤ ᱟᱹᱰᱤ ᱜᱮᱭ ᱨᱤᱢᱤᱞ ᱵᱟᱲᱟ ᱠᱮᱫᱟ, ᱟᱹᱰᱤ ᱜᱮ ᱦᱟᱰᱟᱨ ᱦᱩᱰᱩᱨ ᱵᱟᱲᱟ ᱠᱮᱫᱟ, ᱢᱮᱱᱠᱷᱟᱱ ᱫᱚ ᱵᱟᱭ ᱫᱟᱜ ᱞᱮᱫᱟ᱾
ᱦᱮᱸ,
ᱫᱤᱭᱮ ᱯᱚᱨ ᱛᱟᱦᱚᱞᱮ ᱪᱮᱫ ᱞᱮᱠᱟ ᱮᱨ ᱟᱯᱷᱚᱨ ᱠᱚᱫᱚ ᱛᱤᱱᱟᱹᱜ ᱜᱟᱱ ᱦᱩᱭ ᱟᱠᱟᱱᱟ?
ᱦᱮᱸ ᱟᱞᱮ ᱠᱚᱦᱚᱸ ᱱᱚᱜᱼᱚᱭ ᱦᱟᱸᱜ ᱛᱤᱦᱤᱧ ᱜᱮᱞᱮ ᱮᱨ ᱟᱯᱷᱚᱨ ᱠᱟᱫᱟ᱾ ᱠᱷᱮᱛ ᱠᱚᱨᱮ ᱫᱚ ᱦᱟᱸᱜ, ᱠᱷᱮᱛ ᱠᱚᱫᱚ ᱞᱚᱥᱚᱫ ᱫᱚ ᱦᱟᱸᱜ ᱤᱱᱠᱟ ᱵᱟᱨᱯᱮ ᱢᱟᱦᱟ ᱞᱟᱦᱟ ᱨᱮᱜᱮ ᱦᱩᱭ ᱵᱟᱲᱟᱣ ᱠᱟᱱᱟ᱾ ᱟᱫᱚ ᱢᱟᱱᱮ ᱦᱩᱲᱩ ᱠᱚᱦᱚᱸ ᱵᱟᱝ ᱛᱟᱦᱮᱸ ᱠᱟᱱᱟ, ᱤᱛᱟᱹ ᱦᱩᱲᱩ ᱠᱚᱦᱚᱸ ᱡᱟᱦᱟᱸ ᱵᱚᱱ ᱟᱯᱷᱚ ᱦᱩᱲᱩ ᱢᱮᱱ ᱨᱚᱦᱚᱭ ᱢᱮᱱᱛᱮ ᱮᱱᱛᱮᱫ ᱠᱩᱨᱩᱢᱩᱴᱩ ᱠᱟᱱ᱾
ᱦᱮᱸ ᱟᱪᱪᱷᱟ᱾
ᱟᱫᱚ ᱱᱤᱭᱟᱹ ᱵᱟᱨ ᱢᱟ ᱱᱚᱜᱼᱚᱭ ᱫᱟᱜ ᱡᱟᱹᱯᱩᱫ ᱢᱟ ᱦᱟᱸᱜ ᱟᱹᱰᱤ ᱞᱟᱦᱟ ᱧᱚᱜ ᱢᱟᱦᱟ ᱨᱮ ᱡᱟᱹᱯᱩᱫ ᱵᱟᱲᱟ ᱠᱮᱫᱟ᱾ ᱟᱫᱚ ᱱᱤᱛᱚᱜ ᱢᱟ ᱦᱟᱸᱜ ᱫᱚᱢᱮ ᱛᱮ ᱜᱚᱨᱚᱢ ᱵᱩᱡᱷᱟᱹᱜ ᱠᱟᱱᱟ, ᱟᱫᱚ ᱱᱤᱛᱚᱜ ᱫᱚ ᱫᱟᱜ ᱡᱟᱹᱯᱩᱫ ᱞᱮᱠᱟ ᱫᱚ ᱦᱟᱸᱜ ᱵᱟᱝ ᱵᱩᱡᱷᱟᱹᱜ ᱠᱟᱱᱟ᱾
ᱦᱮᱸ ᱟᱫᱚ ᱟᱯᱮ ᱥᱮᱱ ᱫᱚ ᱡᱟᱹᱱᱤᱡ ᱠᱷᱟᱱ ᱫᱚ ᱱᱚᱝᱠᱟ ᱫᱟᱜ ᱪᱮᱛᱟᱱ ᱨᱮᱜᱮ ᱟᱪᱷᱲᱟ ᱞᱮᱠᱟ ᱥᱮ ᱪᱮᱫ ᱞᱮᱠᱟ ᱠᱟ ᱚᱱᱮ ᱚᱱᱠᱟ ᱡᱟᱹᱱᱤᱡ ᱯᱮ ᱟᱯᱷᱚᱨ ᱠᱷᱟᱹᱛᱤᱨ ᱛᱮ ᱚᱱᱟ ᱫᱟᱜ ᱤᱭᱟᱹ ᱨᱮᱜᱮ ᱯᱮ ᱟᱯᱷᱚᱨ ᱛᱟᱦᱮᱱ ᱛᱟᱭ ᱥᱮ, ᱦᱩᱸ᱾
ᱵᱮᱱ ᱞᱟᱹᱭ ᱦᱚᱪᱚ ᱠᱮᱫᱟ ᱜᱚᱝᱠᱮ ᱡᱟᱦᱟᱸ ᱟᱵᱮᱱ ᱵᱮᱱ ᱞᱟᱹᱭ ᱚᱪᱚᱭᱫᱟ ᱟᱞᱮ ᱫᱚ ᱫᱟᱜ ᱨᱮ ᱚᱱᱟ ᱠᱷᱮᱛ ᱨᱮ ᱡᱮᱱᱚ ᱫᱟᱜ ᱯᱮᱨᱮᱡ ᱜᱮ ᱛᱟᱦᱮᱱ᱾
ᱦᱮᱸ,
ᱟᱫᱚ ᱚᱱᱠᱟ ᱠᱟᱛᱮᱜ ᱜᱮ ᱦᱟᱸᱜ ᱨᱮ ᱚᱱᱟ ᱠᱚᱫᱚᱞᱮ ᱮᱨ ᱜᱮᱭᱟ ᱟᱞᱮᱫᱚ᱾
ᱟᱫᱚ ᱟᱯᱮᱥᱮᱱ ᱫᱚ ᱛᱟᱦᱚᱞᱮ ᱚᱱᱠᱟ ᱫᱟᱜ ᱤᱭᱟᱹ ᱡᱟᱹᱲᱤ ᱠᱚᱨᱮ ᱱᱟᱜ ᱦᱚᱸ ᱫᱚᱢᱮ ᱮᱴᱠᱮᱴᱚᱬᱮ ᱫᱚ ᱵᱟᱹᱱᱩᱜᱼᱟ᱾ ᱟᱨ ᱟᱞᱮ ᱫᱚ ᱟᱹᱰᱤ ᱜᱷᱩᱴᱩ ᱜᱷᱩᱴᱩ ᱜᱮᱭᱟ ᱡᱟᱭᱜᱟ ᱠᱚ᱾ ᱪᱮᱫ ᱱᱚᱝᱠᱟ ᱫᱟᱜ ᱪᱮᱛᱟᱱ ᱨᱮᱦᱚᱸ ᱵᱟᱝ ᱜᱟᱱᱚᱜᱼᱟ ᱾ ᱱᱚᱝᱠᱟ ᱥᱤ ᱠᱟᱛᱮᱫ ᱥᱤ ᱯᱚᱴᱚᱢ ᱠᱟᱜᱼᱟ ᱞᱮ ᱚᱱᱟ ᱠᱷᱟᱹᱛᱤᱨ ᱛᱮ ᱟᱞᱮ ᱫᱚ ᱫᱟᱜ ᱨᱮᱱᱟᱜ ᱫᱚ ᱟᱹᱰᱤ ᱛᱮᱫ ᱜᱮ ᱮᱴᱠᱮᱴᱚᱬᱮ ᱟᱞᱮ ᱥᱮᱱ ᱫᱚ ᱾
ᱚ ᱜᱚᱝᱠᱮ ᱟᱨ ᱱᱚᱜᱼᱚᱭ ᱱᱟᱦᱟᱜ ᱡᱩᱜᱽ ᱨᱮ ᱱᱤᱛᱚᱜ ᱛᱮᱦᱮᱧ ᱡᱟᱦᱟᱸ ᱧᱮᱞᱚᱜ ᱠᱟᱱ, ᱫᱚᱻ ᱪᱮᱫ ᱞᱮᱠᱟ ᱵᱩᱡᱷᱟᱹᱜ ᱠᱟᱱᱟ? ᱡᱮ ᱱᱚᱜᱼᱚᱭ ᱞᱟᱦᱟᱜ ᱱᱟᱦᱟᱜ ᱨᱮ ᱧᱮᱞᱚᱜ ᱠᱟᱱᱟ ᱫᱟᱜ ᱨᱮᱭᱟᱜ ᱮᱸᱴᱠᱮᱴᱚᱬᱮ ᱾ ᱟᱹᱰᱤᱜᱟᱱ ᱡᱟᱭᱜᱟ ᱨᱮᱜᱮ ᱦᱟᱸᱜ ᱧᱮᱞᱚᱜ ᱠᱟᱱᱟ ᱾ ᱟᱯᱮᱥᱮᱫ ᱟᱨ ᱟᱞᱮ ᱥᱮᱫ ᱱᱤᱭᱟᱹ ᱫᱚ ᱵᱟᱝ ᱠᱟᱱᱟ, ᱡᱚᱛᱚ ᱨᱚᱠᱚᱢ ᱡᱟᱭᱜᱟ ᱨᱮᱜᱮ ᱧᱮᱞᱚᱜ ᱠᱟᱱ ᱛᱟᱵᱚᱱᱟ ᱾ ᱪᱮᱫᱟᱜ ᱥᱮ ᱱᱚᱜᱼᱚᱭ ᱞᱟᱦᱟ ᱧᱚᱜ ᱥᱮ ᱥᱮᱫᱟᱭ ᱦᱟᱸᱜ, ᱛᱚ ᱡᱟᱹᱯᱩᱫ ᱫᱤᱱ ᱢᱟᱦᱟ ᱨᱮᱦᱟᱸᱜ ᱡᱟᱦᱟᱸ ᱫᱚ ᱵᱟ ᱡᱟᱹᱯᱩᱫᱮ ᱠᱟᱱ ᱛᱟᱦᱮᱱᱚᱜᱼᱟᱭ ᱾ ᱟᱨ ᱱᱤᱛᱚᱜ ᱦᱟᱸᱜ ᱟᱵᱚ ᱱᱟᱦᱟᱜ ᱡᱩᱜᱽ ᱨᱮᱦᱚᱸ ᱵᱚᱱ ᱧᱮᱞ ᱜᱮᱭᱟ ᱱᱮᱛᱟᱨ ᱦᱟᱸᱜ ᱛᱩ ᱟᱵᱚ ᱦᱟᱸᱜ ᱩᱞᱴᱟᱹ ᱯᱟᱞᱴᱟ ᱟᱵᱚ ᱦᱟᱸᱜ ᱡᱟᱹᱯᱩᱫ ᱟᱵᱚᱱ ᱠᱟᱱᱟ ᱾ ᱡᱟᱦᱟᱸ ᱟᱵᱚ ᱛᱤᱱ ᱡᱚᱠᱷᱷᱟ ᱞᱟᱜᱟᱣ ᱵᱚᱱᱟ ᱫᱟᱜ ᱡᱟᱹᱲᱤ ᱚᱱᱟ ᱥᱚᱢᱚᱭ ᱫᱚ ᱦᱟᱸᱜ ᱵᱟᱭ ᱮᱢᱟᱵᱚᱱ ᱠᱟᱱᱟ ᱾ ᱟᱫᱚ ᱱᱤᱭᱟᱹ ᱠᱚ ᱵᱟᱵᱚᱫ ᱛᱮ ᱟᱵᱮᱱ ᱪᱮᱫᱭᱟᱜ ᱩᱭᱦᱟᱹᱨ ᱢᱮᱱᱟᱜ ᱛᱟᱵᱮᱱᱟ?
ᱱᱤᱭᱟᱹ ᱠᱚ ᱩᱭᱦᱟᱹᱨ ᱫᱚ ᱪᱮ ᱱᱚᱝᱠᱟ ᱡᱮ ᱵᱟᱭᱩ ᱫᱷᱩᱥᱚᱱ ᱠᱚᱦᱚᱸ ᱢᱟᱱᱮ ᱱᱟᱥᱮᱱᱟᱜ ᱞᱟᱦᱟ ᱠᱷᱚᱱᱟᱜ ᱱᱟᱦᱟᱜ ᱠᱷᱚᱱᱟᱜ ᱫᱚ ᱱᱟᱥᱮᱱᱟᱜ ᱯᱟᱞᱴᱟᱣ ᱱᱚᱜ ᱠᱟᱱ ᱛᱟᱵᱚᱱᱼᱟ ᱥᱮ ᱾ ᱡᱮᱢᱚᱱ ᱡᱟᱦᱟᱸ ᱞᱟᱹᱠᱛᱤᱭᱟᱱ ᱨᱮ ᱡᱮᱢᱚᱱ ᱛᱮᱦᱮᱧ ᱜᱟᱯᱟ ᱫᱚ ᱠᱷᱩᱵᱮ ᱞᱟᱹᱠᱛᱤᱭᱟᱱ ᱫᱟᱜ ᱢᱮᱱᱠᱷᱟᱱ ᱱᱮᱛᱟᱨ ᱫᱤᱱ ᱫᱚ ᱛᱤᱦᱤᱧ ᱜᱟᱯᱟ ᱫᱚ ᱩᱱᱟᱹᱜ ᱵᱟᱭ ᱫᱟᱜ ᱮᱫᱟ ᱢᱮᱱᱠᱷᱟᱱ
ᱦᱮᱸ
ᱢᱟᱱᱮ ᱱᱟᱥᱮᱱᱟᱜ ᱮᱠᱴᱩᱠᱩ ᱤᱭᱟᱹ ᱱᱚᱜ ᱠᱟᱱᱟ ᱩᱱᱟᱹᱜ ᱠᱚ ᱚᱱᱟ ᱠᱚᱫᱚ ᱟᱹᱞᱤᱧ ᱠᱚᱦᱚᱸ ᱩᱱᱟᱹᱜ ᱫᱚ ᱵᱟᱞᱤᱧ ᱞᱟᱹᱭ ᱫᱟᱲᱮᱜ ᱠᱟᱱᱟ ᱟᱨᱠᱤ᱾
ᱚ ᱟᱹᱞᱤᱧᱟᱜ ᱜᱩᱱᱟᱹᱱ ᱥᱮ ᱟᱹᱞᱤᱧᱟᱜ ᱩᱭᱦᱟᱹᱨ ᱡᱟᱦᱟᱸ ᱛᱤᱱᱟᱹᱜ ᱜᱮ ᱢᱮᱱᱟᱜᱼᱟ᱾ ᱱᱤᱭᱟᱹ ᱠᱚ ᱛᱟᱞᱟᱨᱮ ᱟᱹᱞᱤᱧᱟᱜ ᱫᱚᱞᱤᱧ ᱢᱮᱱᱫᱟ ᱱᱚᱜᱼᱚᱭ ᱡᱮ ᱟᱵᱮᱱ ᱡᱮᱴᱟ ᱵᱮᱱ ᱨᱚᱲ ᱛᱤᱭ ᱚᱪᱚ ᱠᱮᱫ ᱢᱤᱫᱴᱟᱝ ᱠᱟᱛᱷᱟ ᱚᱱᱟ ᱛᱷᱚᱲᱟ ᱜᱟᱱᱤᱧ ᱠᱩᱥᱤᱭᱟᱠᱟᱫ ᱛᱟᱵᱮᱱᱟ ᱡᱮ ᱱᱚᱜ ᱚᱭ ᱵᱟᱭᱩ ᱫᱷᱩᱥᱚᱱ ᱱᱤᱭᱟᱹ ᱫᱚ ᱟᱵᱚ ᱥᱚᱢᱟᱡ ᱥᱮ ᱟᱵᱚ ᱥᱟᱶᱛᱟ ᱱᱤᱭᱟᱹ ᱫᱚ ᱵᱟᱝ ᱠᱟᱱᱟ᱾ ᱱᱚᱜᱼᱚᱭ ᱡᱮ ᱟᱵᱚ ᱫᱷᱟᱹᱨᱛᱤ ᱨᱮ ᱡᱟᱦᱟᱸ ᱛᱤᱱᱟᱹᱜ ᱜᱮ ᱢᱟᱱᱣᱟ ᱢᱮᱱᱟᱜ ᱵᱚᱱ, ᱦᱚᱲ ᱦᱚ ᱯᱚᱱ ᱢᱚᱛᱚᱡ ᱫᱚ ᱵᱟᱝ ᱱᱤᱭᱟᱹ ᱫᱷᱟᱹᱨᱛᱤ ᱨᱮ ᱡᱟᱦᱟᱸ ᱛᱤᱱᱟᱹᱜ ᱜᱮ ᱢᱮᱱᱟᱜ ᱵᱚᱱ᱾ ᱟᱵᱚ ᱢᱤᱫᱴᱟᱝ ᱢᱤᱫᱴᱮᱡ ᱦᱚᱨ ᱥᱮᱫ ᱠᱷᱚᱱᱚᱡ ᱵᱚᱱ ᱟᱫᱚᱜᱚᱜ ᱠᱟᱱᱟ ᱟᱵᱚ᱾ ᱢᱤᱫᱴᱮᱡ ᱦᱚᱨ ᱥᱮᱫ ᱠᱷᱚᱡ ᱵᱚᱱ ᱟᱫᱚᱜ ᱠᱟᱱᱟ ᱱᱚᱜᱼᱚᱭ ᱡᱮ ᱟᱵᱚ ᱫᱷᱟᱨᱮ ᱫᱟᱨᱮ, ᱱᱟᱹᱲᱤ ᱥᱮ ᱜᱟᱪᱷ-ᱜᱟᱪᱷᱟᱭ ᱠᱚᱵᱚᱱ ᱵᱤᱨ ᱠᱚᱵᱚᱱ ᱥᱟᱯᱷᱟ ᱤᱫᱤᱭᱮᱫᱟ ᱱᱮᱛᱟᱨ ᱫᱚ᱾ ᱚᱱᱟ ᱠᱚᱛᱮᱜᱮ ᱟᱵᱚ ᱛᱟᱞᱟᱨᱮ ᱢᱟᱱᱮ ᱮᱯᱷᱮᱠᱴ ᱯᱟᱲᱟᱜ ᱠᱟᱱ ᱛᱟᱵᱚᱱᱟ ᱾
ᱦᱩᱸ ᱱᱤᱭᱟᱹ ᱫᱚ ᱮᱠᱫᱚᱢ ᱜᱚᱝᱠᱮ ᱥᱟᱹᱨᱤ ᱠᱟᱛᱷᱟ ᱵᱮᱱ ᱞᱟᱹᱭ ᱠᱮᱫᱟ᱾
ᱦᱮᱸ, ᱢᱟᱱᱮ ᱱᱚᱜ ᱚᱭ ᱟᱵᱚ ᱜᱚᱨᱚᱢ ᱦᱚᱸ ᱱᱤᱛᱚᱜ ᱩᱞᱴᱟᱹ ᱯᱟᱞᱴᱟ ᱜᱚᱨᱚᱢ ᱵᱚᱱ ᱠᱟᱱᱟ ᱵᱟᱝ?
ᱦᱮᱸᱭᱳᱭ ᱾
ᱡᱚᱠᱷᱚᱱ ᱦᱟᱸᱜ ᱱᱚᱜᱼᱚᱭ ᱪᱟᱹᱛ, ᱵᱟᱹᱭᱥᱟᱹᱠᱷ ᱞᱚᱞᱚ ᱥᱤᱛᱩᱝ ᱫᱤᱱ ᱫᱚ ᱦᱟᱸᱜ ᱩᱱᱟᱹᱜ ᱚᱱᱟ ᱚᱠᱛᱚ ᱨᱮᱫᱚ ᱩᱱᱟᱹᱜ ᱜᱟᱱ ᱦᱟᱸᱜ ᱜᱚᱨᱚᱢ ᱫᱚ ᱦᱟᱸᱜ ᱦᱚᱲᱢᱚ ᱨᱮᱫᱚ ᱵᱟᱝ ᱵᱩᱡᱷᱟᱹᱜ ᱠᱟᱱ ᱛᱟᱦᱮᱱᱚᱜᱼᱟ, ᱱᱚᱣᱟᱜᱼᱚᱭ ᱡᱟᱹᱯᱩᱫ ᱫᱤᱱ ᱨᱮ ᱜᱚᱨᱚᱢ ᱵᱩᱡᱷᱟᱹᱜ ᱠᱟᱱᱟ᱾
ᱦᱮᱸ ᱡᱮᱢᱚᱱ ᱡᱟᱦᱟᱸ ᱜᱚᱨᱚᱢ ᱟᱵᱚ ᱠᱚ ᱞᱟᱹᱭ ᱟᱵᱚᱱᱟ ᱪᱟᱹᱛ, ᱵᱟᱹᱭ ᱥᱟᱹᱠ ᱫᱤᱱ ᱜᱮ ᱵᱟᱹᱞᱮ ᱜᱚᱨᱚᱢᱟ ᱟᱥᱟᱲ ᱵᱚᱸᱜᱟ ᱥᱮᱱ ᱫᱚ ᱩᱱᱟᱹᱜ ᱫᱚ ᱵᱟᱝ᱾ ᱢᱮᱱᱠᱷᱟᱱ ᱛᱟᱨ ᱩᱞᱴᱟᱹ ᱦᱩᱭᱩᱜ ᱠᱟᱱᱟ ᱡᱮ ᱡᱮᱢᱚᱱ ᱱᱚᱜᱼᱚᱭ ᱟᱥ ᱥᱟᱲ ᱵᱚᱸᱜᱟ ᱟᱥᱟᱲ ᱵᱚᱸᱜᱟ ᱜᱮ ᱡᱮᱢᱚᱱ ᱱᱚᱜᱼᱚᱭ ᱡᱮᱢᱚᱱ ᱱᱮᱛᱟᱨ ᱜᱮ ᱛᱤᱦᱤᱧ ᱜᱟᱯᱟᱮ ᱟᱵᱚ ᱜᱚᱨᱚᱢ ᱵᱤᱥᱤ ᱥᱮ ᱪᱮᱫ ᱞᱮᱠᱟ ᱦᱚᱸᱜᱼᱚ ᱚᱱᱠᱟ ᱚᱵᱚᱥᱛᱟ ᱠᱟᱛᱮᱜ ᱢᱮᱱᱟᱜ ᱛᱟᱵᱚᱱᱟ ᱦᱮᱸᱥᱮ, ᱟᱫᱚ ᱚᱱ ᱦᱚᱸᱜᱼᱚ ᱱᱚᱣᱟ ᱫᱚ ᱚᱱᱟ ᱫᱟᱨᱮ ᱱᱟᱹᱲᱤ ᱠᱷᱟᱹᱛᱤᱨ ᱜᱮ, ᱦᱚᱸᱜᱼᱚᱭ ᱡᱮᱢᱚᱱ ᱟᱵᱚ ᱡᱟᱦᱟᱸ ᱵᱚᱱ ᱠᱤᱨᱤᱧ ᱮᱫᱟ ᱵᱚᱱ ᱟᱹᱠᱷᱨᱤᱧ ᱮᱫᱟ ᱵᱚᱱ ᱢᱮᱱᱠᱷᱟᱱ ᱚᱱᱟ ᱡᱟᱭᱜᱟ ᱨᱮ ᱟᱵᱚ ᱫᱚ ᱵᱟᱵᱚᱱ ᱨᱚᱦᱚᱭᱮᱫᱟ ᱡᱮ ᱟᱵᱚ ᱫᱚ ᱥᱩᱫᱩ ᱵᱚᱱ ᱜᱮᱫ ᱮᱫᱟ᱾
ᱦᱮᱸ ᱦᱮᱸ,
ᱦᱩᱸ ᱚᱱᱟ ᱠᱷᱟᱹᱛᱤᱨ ᱜᱮ ᱟᱵᱚᱣᱟᱜ ᱢᱟᱱᱮ ᱱᱤᱭᱟᱹ ᱜᱚᱨᱚᱢ ᱠᱚᱨᱮᱱᱟᱜ ᱮᱴᱠᱮᱼᱴᱚᱬᱮ ᱫᱚ ᱟᱨᱦᱚᱸ ᱵᱤᱥᱤ ᱜᱮᱭᱟ ᱩᱱᱤᱭᱟᱹ ᱫᱟᱜ ᱡᱟᱹᱲᱤ ᱠᱚᱨᱮᱱᱟᱜ ᱮᱴᱠᱮ ᱠᱮ ᱴᱚᱬᱮ ᱦᱚᱸ ᱵᱮᱥᱤ ᱜᱮ ᱟᱨ ᱫᱟᱜ ᱠᱷᱟᱹᱛᱤᱨ ᱢᱟᱱᱮ ᱫᱟᱨᱮ ᱠᱷᱟᱹᱛᱤᱨ ᱜᱮ ᱫᱟᱜ ᱟᱨ ᱫᱟᱨᱮ ᱫᱟᱜ ᱠᱷᱟᱹᱛᱤᱨ ᱜᱮ ᱫᱟᱨᱮ ᱦᱮᱸᱥᱮ,
ᱛᱤ ᱨᱮᱱ ᱡᱟᱦᱟᱸᱱ ᱡᱟᱹᱛᱤ ᱨᱮᱜᱮ ᱢᱮᱱᱟᱜ ᱵᱳᱱ ᱡᱚᱛᱚ ᱦᱚᱲ ᱜᱮ ᱵᱩᱱ ᱵᱟᱰᱟᱭᱟ ᱟᱵᱩ ᱡᱟᱦᱟᱸ ᱫᱟᱨᱮ ᱠᱚᱵᱩᱱ ᱨᱚᱦᱚᱭ ᱟᱠᱟᱜᱼᱟ, ᱚᱱᱟ ᱫᱟᱨᱮ ᱪᱷᱟᱲᱟ ᱟᱵᱩ ᱵᱟᱵᱩᱱ ᱛᱟᱦᱮᱸ ᱫᱟᱲᱮᱭᱟᱜᱼᱟ, ᱟᱵᱩ ᱪᱷᱟᱲᱟ ᱫᱟᱨᱮ ᱵᱟᱭ ᱛᱟᱦᱮᱸ ᱫᱟᱲᱮᱭᱟᱜᱼᱟ ᱟᱨ ᱱᱟᱦᱟᱸᱜ ᱡᱩᱜᱽ ᱨᱮ ᱩᱸᱠᱩ ᱱᱟᱯᱟᱭ ᱛᱮᱦᱟᱸᱜ ᱩᱧᱦᱟᱹᱨ ᱠᱟᱛᱮᱜ ᱧᱮᱞ ᱛᱟᱵᱩᱱ ᱢᱮ, ᱛᱚ ᱟᱹᱰᱤᱜᱟᱱ ᱢᱟᱨᱮ ᱩᱨᱤᱡᱽ ᱫᱟᱨᱮ ᱠᱚᱫᱚ ᱦᱟᱸᱜ ᱱᱮᱛᱟᱨ ᱡᱩᱜᱽ ᱨᱮᱫᱚ ᱦᱟᱸᱜ ᱵᱟᱹᱠᱩ ᱫᱚᱦᱚᱭᱮᱫᱟ ᱦᱚᱲ, ᱡᱟᱦᱟᱸᱱᱟᱜ ᱞᱟᱹᱴᱩ ᱞᱟᱹᱴᱩ ᱠᱟᱹᱢᱤ ᱨᱮ ᱠᱩᱨᱩ ᱢᱩᱴᱩ ᱠᱚᱛᱮ ᱠᱚ ᱞᱟᱜᱟᱣ ᱮᱫᱟ, ᱡᱟᱦᱟᱸ ᱟᱭᱟᱜ ᱠᱩᱠᱢᱩ ᱢᱮᱱᱟᱜ ᱛᱟᱭ, ᱡᱮ ᱱᱤᱭᱟᱹ ᱫᱚ ᱤᱭᱟᱹ ᱠᱟᱹᱢᱤ ᱨᱤᱧ ᱞᱟᱜᱟᱣᱟ ᱥᱮ ᱦᱟᱱᱟ ᱫᱚ ᱦᱟᱱᱟ ᱠᱟᱹᱢᱤ ᱨᱤᱧ ᱞᱟᱜᱟᱣᱟ, ᱚᱸᱠᱟ ᱠᱟᱛᱮᱜ ᱟᱨ ᱚᱱᱟ ᱞᱟᱹᱜᱤᱫ ᱛᱮ ᱫᱟᱨᱤ ᱫᱚ ᱦᱟᱸᱜ ᱱᱟᱣᱟ ᱫᱟᱨᱤ ᱫᱚ ᱦᱟᱸᱜ ᱟᱨ ᱵᱟᱹᱠᱩ ᱦᱟᱸᱜ ᱠᱚ ᱞᱟᱜᱟᱣ ᱮᱫᱟ᱾
ᱦᱩᱸ,
ᱟᱫᱚ ᱚᱱᱟ ᱠᱟᱜ ᱠᱟᱱ ᱛᱟᱹᱵᱩᱱᱟ ᱟᱹᱵᱩᱣᱟᱜ ᱦᱚᱲᱢᱚ ᱨᱮ ᱤᱯᱷᱮᱠᱴ ᱯᱟᱲᱟᱜ ᱠᱟᱱ ᱛᱟᱵᱩᱱᱟ᱾
ᱦᱮᱸ
ᱯᱚᱨᱛᱷᱚᱢ ᱫᱚ ᱱᱚᱜᱼᱚᱭ ᱤᱧ ᱱᱤᱡ ᱱᱟᱦᱟᱸᱜ ᱡᱩᱜᱽ ᱨᱮ ᱟᱹᱵᱩ ᱠᱷᱩᱵ ᱩᱭᱦᱟᱹᱨ ᱠᱟᱛᱮᱜ ᱦᱟᱸᱜ ᱜᱚᱝᱠᱮ ᱥᱮ ᱟᱹᱞᱤᱧ ᱦᱚᱸᱞᱤᱧ ᱢᱮᱱ ᱚᱪᱚ ᱭᱮᱫᱟ ᱪᱮᱠᱟ ᱛᱮ ᱱᱚᱜᱼᱚᱭ ᱞᱚᱞᱚ ᱥᱤᱛᱩᱝ ᱦᱚᱲ ᱦᱟᱸᱜ ᱟᱹᱰᱤ ᱜᱟᱱ ᱵᱟᱹᱠᱩ ᱠᱟᱹᱢᱤ ᱫᱟᱲᱮᱜ ᱠᱟᱱᱟ᱾
ᱵᱟᱝ,
ᱟᱨ ᱱᱮ ᱦᱚᱲ ᱦᱚᱸ ᱵᱟᱝ ᱥᱟᱦᱟᱣᱼᱚᱜ ᱠᱟᱱᱟ, ᱟᱹᱞᱤᱧ ᱢᱟ ᱮᱱᱛᱮ ᱵᱟᱹᱞᱤᱧ ᱥᱟᱦᱟᱣ ᱫᱟᱲᱮᱜ ᱠᱟᱱ ᱮᱱ ᱨᱮᱦᱚᱸ ᱟᱨ ᱚᱸᱠᱟ ᱜᱤ ᱥᱟᱱᱟᱢ ᱦᱚᱲ ᱜᱮᱠᱚ ᱞᱟᱹᱭᱼ ᱮᱜ ᱠᱟᱱ ᱛᱮᱜᱤ ᱞᱤᱧ ᱵᱟᱹᱵᱤᱫᱚᱜ ᱠᱟᱱᱟ ᱟᱹᱞᱤᱧ ᱦᱚᱸ, ᱵᱟ ᱥᱮ ᱱᱤᱭᱟᱹ ᱫᱚ ᱵᱟᱥᱮ ᱱᱚᱜᱼᱚᱭ ᱡᱮ ᱫᱟᱨᱮ ᱱᱟᱹᱲᱤ ᱥᱮ ᱜᱟᱪ- ᱜᱟᱪᱷᱟᱞᱤ ᱩᱡᱟᱹᱲᱚᱜ ᱠᱟᱱ ᱫᱷᱟᱹᱨᱛᱤ ᱠᱷᱚᱡ ᱚᱱᱟ ᱠᱚ ᱠᱟᱹᱛᱤᱨ ᱛᱮᱜᱮ ᱯᱟᱥᱮᱡ ᱜᱚᱨᱚᱢ ᱠᱚᱫᱚ ᱦᱟᱸᱜ ᱵᱟᱝ ᱥᱟᱦᱟᱣᱼᱚᱜ ᱠᱟᱱᱟ᱾
ᱦᱮᱸ, ᱟᱫᱚ ᱟᱹᱞᱤᱧᱟᱜ ᱪᱤᱛᱟᱹ ᱵᱷᱟᱵᱽᱱᱟ ᱢᱤᱫᱴᱟᱹᱜ ᱮ ᱞᱟᱹᱭ ᱮᱫᱟ, ᱡᱮ ᱦᱚᱸᱜᱼᱚᱭ ᱡᱮ ᱟᱵᱚ ᱫᱟᱨᱮ ᱵᱚᱱ ᱢᱟᱜ ᱮᱫᱟ, ᱥᱮ ᱫᱟᱨᱮᱻᱡᱽ ᱫᱟᱨᱮ ᱩᱢᱩᱞ ᱨᱮ ᱵᱟᱵᱚᱱ ᱛᱟᱦᱮᱱ ᱠᱟᱱᱟ, ᱡᱟᱦᱟᱸ ᱫᱚ ᱟᱵᱚ ᱢᱟᱱᱮ ᱥᱤᱛᱩᱝ ᱮ ᱠᱟᱨᱚᱱ ᱛᱮ ᱡᱚᱛ ᱛᱚ ᱦᱚᱲ ᱜᱮ ᱧᱮᱞ ᱮᱫᱟ ᱵᱚᱱ ᱡᱟᱦᱟᱸ ᱥᱮᱱ ᱠᱷᱚᱱ ᱜᱮᱵᱚᱱ ᱪᱟᱞᱟᱜ ᱠᱟᱱᱟ, ᱡᱮ ᱡᱚᱛᱚ ᱦᱚᱲ ᱜᱮ ᱡᱟᱦᱟᱸᱭ ᱡᱟᱦᱟᱸᱭ ᱚᱲᱟᱜ ᱨᱮ ᱡᱮ ᱡᱟᱦᱟᱸᱭ ᱠᱚᱫᱚ ᱠᱮᱣ ᱠᱚᱫᱟ ᱮᱠᱴᱩ ᱠᱚ ᱵᱷᱟᱜᱮ ᱱᱚᱜ ᱠᱚᱫᱚ ᱮ ᱥᱤ ᱠᱚ ᱞᱟᱜᱟᱣ ᱮᱫᱟ ᱚᱠᱚᱭ ᱠᱚᱫᱚ ᱯᱷᱮᱱ, ᱚᱱᱟ ᱫᱚᱸ ᱵᱟᱝ ᱪᱟᱸᱞᱟᱶ ᱜᱚᱸᱫᱚᱸᱜ ᱠᱟᱱᱟ, ᱚᱱᱟ ᱞᱟᱸᱛᱟᱨ ᱨᱮᱸᱵᱚᱱ ᱫᱩᱲᱩ- ᱪᱟᱞᱟᱣ ᱠᱟᱛᱮ
ᱩᱸ ᱦᱩᱸ,
ᱯᱟᱞᱴᱟ ᱤᱫᱤᱜ
ᱜᱚᱝᱠᱮ ᱟᱵᱮᱱᱟ ᱦᱟᱸᱜ ᱨᱚᱲ ᱴᱷᱤᱠ ᱛᱮ ᱦᱟᱸᱜ ᱠᱮᱞᱭᱟᱨᱞᱤ ᱵᱟᱝ ᱦᱟᱹᱡᱩᱜ ᱠᱟᱱᱟ, ᱛᱚ ᱠᱟᱴᱟᱣ ᱮᱫᱟ ᱞᱤᱧ ᱦᱟᱸᱜ ᱯᱷᱳᱱ᱾